ᱦᱮᱸ ᱜᱚᱝᱠᱮ ᱡᱚᱦᱟᱨᱼᱼ
ᱦᱚᱭ ᱡᱚᱦᱟᱨ ᱜᱮ ᱜᱚᱝᱠᱮ ᱪᱮᱜ ᱞᱮᱠᱟ ᱵᱮᱥ ᱜᱮ ᱱᱟᱯᱟᱭ ᱵᱟᱲᱟ ᱜᱮ ᱢᱮᱱᱟᱜ ᱵᱮᱱᱟ?
ᱦᱮᱸ ᱱᱤᱛᱚᱜ ᱫᱚ ᱱᱤᱭᱟᱹ ᱜᱷᱟᱹᱲᱤ ᱫᱚ ᱵᱮᱥ ᱵᱟᱲᱟ ᱜᱮ ᱟᱫᱚᱼᱼ ᱟᱸᱻ ᱵᱷᱟᱜᱤ ᱵᱚᱱ ᱛᱟᱦᱮᱸ ᱞᱮᱠᱷᱟᱱ ᱜᱮ ᱵᱩᱜᱤ ᱵᱚᱱ ᱛᱟᱦᱮᱸ ᱞᱮᱠᱷᱟᱱ ᱜᱮ ᱱᱟᱯᱟᱭ ᱦᱮᱸ ᱵᱟᱝ᱾
ᱦᱳᱭ ᱦᱳᱭ ᱚᱱᱟ ᱢᱟ ᱠᱟᱱ ᱜᱮ᱾ ᱱᱟᱯᱟᱭ ᱵᱚᱱ ᱛᱟᱦᱮᱸ ᱞᱮᱱ ᱠᱷᱟᱱ ᱜᱮ ᱱᱟᱯᱟᱭ ᱵᱷᱟᱜᱤ ᱵᱚᱱ ᱛᱟᱦᱮ ᱞᱮᱱᱠᱷᱟᱱ ᱜᱮ ᱛᱟᱦᱚᱞᱮ ᱜᱚᱝᱠᱮ ᱱᱤᱛᱚᱜ ᱜᱮ ᱟᱞᱟᱝ ᱜᱮᱞᱟᱝ ᱠᱟᱛᱷᱟ ᱞᱮᱭᱟ ᱥᱮ ᱮᱴᱟᱜ
ᱦᱮᱸ ᱜᱚᱝᱠᱮ ᱦᱮᱸ ᱦᱮᱸ ᱾
ᱚ ᱦᱚᱸ ᱟᱞᱟᱝ ᱜᱮ ᱞᱟᱝ ᱠᱟᱛᱷᱟ ᱛᱚᱵᱮ ᱟᱪᱪᱷᱟ ᱛᱚᱵᱮ ᱪᱮᱫ ᱴᱚᱯᱤᱠ ᱥᱟᱠᱟᱢ ᱱᱤᱭᱮ ᱞᱟᱝ ᱜᱟᱞᱢᱟᱨᱟᱣ-ᱟ ᱠᱟᱹᱣᱰᱤ ᱱᱤᱭᱮ ᱞᱟᱝ ᱜᱟᱞᱢᱟᱨᱟᱣ ᱞᱮᱱᱠᱷᱟᱱ ᱟᱹᱰᱤ ᱵᱮᱥ ᱦᱩᱭ ᱠᱚᱜᱼᱟ ᱾
ᱪᱮᱫ ᱱᱤᱭᱮ?
ᱠᱟᱹᱣᱰᱤ ᱥᱟᱠᱟᱢ ᱤᱭᱟᱹ ᱯᱚᱭᱥᱟ ᱾
ᱚᱵᱚᱥᱥᱳᱭ ᱪᱮᱫᱟᱜ ᱵᱟᱝ ᱜᱚᱲᱚ ᱞᱟᱹᱠᱛᱤ ᱢᱮᱱᱟᱜ ᱠᱟᱫᱟ ᱟᱹᱰᱤ ᱡᱳᱨ ᱦᱮᱸᱥᱮ
ᱦᱳᱭ ᱦᱳᱭ ᱾ ᱛᱟᱦᱚᱞᱮ ᱜᱚᱝᱠᱮ ᱟᱸᱻ᱾ ᱢᱟ ᱛᱚᱵᱮ ᱱᱟᱦᱟᱸᱜ ᱟᱵᱮᱱ ᱵᱮᱱ ᱮᱛᱚᱦᱚᱵ ᱞᱟᱦᱟᱭᱟ ᱥᱮ ᱱᱟᱦᱸᱜ ᱟᱹᱞᱤᱧ ᱞᱤᱧ ᱟᱸ ᱢᱮᱱᱟ?
ᱦᱮᱸ ᱢᱟ ᱮᱛᱚᱦᱚᱵ ᱵᱟᱝ ᱮᱛᱚᱦᱚᱵ ᱵᱮᱱ ᱪᱮᱛ ᱵᱮᱱ ᱩᱭᱦᱟᱹᱨ ᱠᱟᱜ ᱠᱷᱟᱱ ᱢᱟ ᱞᱟᱹᱭ
ᱦᱳᱭ ᱦᱳᱭ ᱾ ᱢᱟᱱᱮ ᱱᱤᱛ ᱠᱟᱛᱮ ᱱᱚᱣᱟ ᱟᱵᱚ ᱡᱤᱵᱚᱱ ᱨᱮ ᱥᱮ ᱟᱵᱚ ᱱᱚᱣᱟ ᱱᱤᱛ ᱠᱟᱛᱮ ᱟᱵᱚ ᱱᱚᱣᱟ ᱫᱷᱟᱹᱨᱛᱤ ᱨᱮ ᱢᱮᱱ ᱟᱠᱚ ᱠᱟᱹᱣᱰᱤ ᱢᱟᱱᱮ ᱯᱚᱭᱥᱟ ᱠᱟᱢᱟᱣ ᱫᱚ ᱩᱱᱟᱹᱜ ᱞᱟᱹᱠᱛᱤᱭᱟ ᱡᱮ ᱢᱟᱱᱮ ᱵᱤᱱᱟᱹ ᱯᱚᱭᱥᱟ ᱛᱮ ᱪᱮᱫ ᱦᱚᱸ ᱵᱟᱝ ᱦᱩᱭᱩᱜ ᱠᱟᱱᱟ ᱦᱳᱭᱥᱮ ᱟᱨ ᱡᱟᱦᱟᱸᱭ ᱦᱚᱲ ᱴᱷᱮᱱ ᱯᱚᱭᱥᱟ ᱢᱮᱱᱟᱜᱼᱟ ᱡᱮᱢᱚᱱ ᱠᱟᱨᱳᱲᱚ ᱴᱟᱠᱟ ᱦᱚᱸ ᱢᱮᱱᱟᱜ ᱨᱮᱦᱚᱸ ᱟᱨ ᱩᱱᱤ ᱯᱚᱭᱥᱟ ᱱᱚᱝᱠᱟᱱ ᱡᱤᱱᱤᱥ ᱠᱟᱱᱟ ᱚᱱᱟ ᱠᱟᱨᱳᱲᱳ ᱴᱟᱠᱟ ᱛᱟᱦᱮᱱ ᱛᱩᱞᱩᱡ ᱦᱚᱸ ᱵᱟᱭ ᱵᱤᱜᱼᱟ ᱩᱱᱤ ᱢᱮᱱᱟ ᱟᱨᱦᱚᱸ ᱟᱨᱵᱳ ᱴᱟᱠᱟ ᱡᱮᱢᱚᱱ ᱤᱧ ᱴᱷᱮᱱ ᱛᱟᱦᱮᱸ ᱞᱮᱱ ᱠᱷᱟᱱ ᱦᱳᱭᱥᱮ ᱟᱨ ᱡᱟᱦᱟᱸᱭ ᱴᱷᱮᱡ ᱢᱤᱫ ᱴᱟᱠᱟ ᱦᱚᱸ ᱯᱚᱭᱥᱟ ᱵᱟᱹᱱᱩᱜᱼᱟ ᱱᱟᱦᱜ ᱩᱱᱤ ᱫᱚ ᱱᱚᱝᱠᱟᱭ ᱦᱩᱫᱤᱥᱟ ᱡᱮ ᱤᱧᱟᱹᱜ ᱚᱲᱟᱜ ᱪᱮᱫ ᱞᱮᱠᱟ ᱠᱟᱛᱮ ᱪᱟᱞᱟᱜ ᱛᱤᱧᱟᱹ ᱢᱤᱫ ᱫᱟ ᱢᱤᱫᱴᱮᱱ ᱚᱲᱟᱜ ᱫᱩᱣᱟᱹᱨ ᱪᱮᱫᱠᱟ ᱛᱮ ᱪᱟᱞᱟᱜ ᱛᱤᱧᱟᱹ ᱚᱱᱟ ᱪᱟᱞᱟᱣ ᱞᱮᱱ ᱛᱤᱧ ᱠᱷᱟᱱ ᱱᱟᱦᱜ ᱦᱳᱭ ᱥᱮ ᱡᱮᱢᱚᱱ ᱚᱱᱟ ᱪᱟᱣᱞᱮ ᱦᱟᱛᱟᱣ ᱞᱟᱹᱜᱤᱫ ᱯᱚᱭᱥᱟᱧ ᱧᱟᱢ ᱞᱮᱠᱷᱟᱡ ᱩᱛᱩ ᱦᱟᱛᱟᱣ ᱞᱟᱹᱜᱤᱫ ᱯᱚᱭᱥᱟᱧ ᱧᱟᱢ ᱞᱮᱠᱷᱟᱡ ᱥᱮ ᱡᱟᱦᱟᱸ ᱞᱮᱠᱟ ᱠᱟᱛᱮ ᱠᱷᱟᱹᱞᱤ ᱡᱤᱵᱚᱱ ᱡᱟᱦᱟᱸ ᱞᱮᱠᱟ ᱠᱟᱛᱮ ᱤᱧ ᱠᱷᱟᱸᱰᱟᱣ ᱞᱮᱠᱷᱟᱡ ᱜᱮ ᱦᱳᱭ ᱥᱮ ᱛᱚ ᱚᱱᱮ ᱚᱱᱟ ᱢᱤᱫᱴᱮᱱ ᱡᱤᱱᱤᱥ ᱠᱟᱱᱟ ᱯᱚᱭᱥᱟ ᱢᱟᱱᱮ ᱪᱮᱫ ᱞᱮᱠᱟᱱ ᱡᱤᱱᱤᱥ ᱠᱟᱱᱟ ᱦᱩᱫᱤᱥ ᱵᱮᱱ ᱡᱮ ᱯᱚᱭᱥᱟ ᱡᱟᱦᱟᱸᱭ ᱴᱷᱮᱡ ᱛᱟᱦᱮᱱᱟ ᱩᱱᱤ ᱯᱚᱭᱥᱟ ᱚᱨ ᱟᱜᱩᱭᱮᱭᱟ ᱟᱨ ᱡᱩᱫᱤ ᱯᱚᱭᱥᱟ ᱡᱟᱦᱟᱸᱭ ᱴᱷᱮᱡ ᱵᱟᱹᱱᱩᱜ ᱟ ᱱᱟᱦᱜ ᱩᱱᱤ ᱫᱚ ᱯᱚᱭᱥᱟ ᱥᱮᱸᱫᱽᱨᱟ ᱛᱮᱜᱮ ᱱᱟᱦᱜ ᱯᱩᱨᱟᱹ ᱡᱤᱵᱚᱱ ᱵᱤᱛᱟᱹᱜ ᱛᱟᱭᱟ ᱾
ᱮᱠᱟᱞ ᱮᱠᱟᱞ
ᱛᱟᱦᱚᱞᱮ
ᱦᱮᱸ ᱜᱚᱝᱠᱮ ᱧᱮᱞ ᱦᱩᱭᱩᱜ ᱠᱟᱱᱟ ᱱᱚᱜᱼᱚᱭ ᱡᱮᱵᱮᱱ ᱞᱟᱹᱭ ᱠᱮᱫᱼᱟ ᱱᱚᱣᱟ ᱫᱚ ᱥᱟᱹᱨᱤ ᱠᱟᱛᱷᱟ ᱠᱟᱱ ᱜᱮᱭᱟ ᱾ ᱢᱟᱱᱮ ᱱᱟᱦᱟᱜ ᱡᱤᱭᱚᱱ ᱨᱮ ᱢᱟᱱᱮ ᱯᱩᱭᱥᱟ ᱥᱟᱹᱨᱤ ᱜᱮ ᱟᱵᱚᱣᱟᱜ ᱡᱤᱭᱚᱱ ᱨᱮ ᱟᱹᱰᱤ ᱟᱹᱰᱤ ᱜᱮ ᱞᱟᱹᱠᱛᱤ ᱢᱮᱱᱟᱜ ᱟᱠᱟᱫᱟ ᱾ ᱮᱱᱛᱮ ᱱᱟᱦᱟᱜ ᱫᱤᱱ ᱨᱮ ᱵᱚᱱ ᱧᱮᱞ ᱮᱫᱟ ᱟᱢ ᱡᱟᱦᱟᱱᱟᱜ ᱠᱤᱪᱷᱩ ᱟᱹᱰᱤ ᱜᱟᱱ ᱜᱮ ᱟᱡᱚᱢᱚᱜᱼᱟ ᱦᱮᱸ ᱯᱩᱭᱥᱟ ᱫᱚ ᱪᱮᱫ ᱦᱚᱸ ᱵᱟᱝ ᱠᱟᱱᱟ ᱾ ᱢᱟᱱᱮ ᱵᱮᱥᱤ ᱨᱤᱞᱥ ᱠᱚᱨᱮ ᱧᱮᱞ ᱦᱩᱭᱩᱜ ᱜᱮᱭᱟ ᱥᱮ ᱚᱱᱠᱟ ᱚᱱᱠᱟᱱᱟᱜ ᱡᱟᱦᱟᱸ ᱮᱥᱴᱮᱴᱟᱥ ᱠᱚ ᱠᱚ ᱫᱚᱦᱚ ᱵᱟᱲᱟᱭᱟ ᱵᱟᱝ ᱱᱟᱦᱟᱜ ᱫᱚ ᱟᱹᱰᱤ ᱜᱮ ᱴᱨᱮᱱᱰᱤᱝ ᱠᱟᱱᱟ ᱥᱮ ᱚᱠᱟᱨᱮ ᱮᱥᱴᱮᱴᱟᱥ ᱠᱚ ᱫᱚᱦᱚᱭᱟ ᱚᱠᱟᱨᱮ ᱟᱨᱦᱚᱸ ᱮᱢᱟᱱ ᱛᱮᱱᱟᱜ ᱟᱹᱰᱤ ᱠᱤᱪᱷᱩ ᱟᱫᱚ ᱮᱱᱛᱮ ᱱᱚᱼᱱᱶᱟ ᱫᱚ ᱱᱚᱝᱠᱟ ᱠᱟᱱᱟ ᱧᱮᱞ ᱵᱮᱱ ᱚᱱᱟ ᱫᱚ ᱞᱟᱹᱭ ᱡᱚᱝ ᱠᱚᱜᱮ ᱥᱤᱵᱤᱞ ᱵᱩᱡᱷᱟᱹᱜᱼᱟ ᱡᱮ ᱯᱩᱭᱥᱟᱹ ᱫᱚ ᱪᱮᱫ ᱦᱚᱸ ᱵᱟᱝ ᱠᱟᱱᱟ ᱢᱮᱱ ᱛᱮ ᱢᱮᱱᱠᱷᱟᱱ ᱵᱟᱝ ᱜᱚᱝᱠᱮ ᱨᱤᱭᱮᱞᱤᱴᱤ ᱡᱮ ᱡᱟᱦᱟᱸ ᱥᱟᱹᱨᱤ ᱥᱟᱹᱨᱤ ᱩᱛᱟᱹᱨ ᱫᱩᱱᱤᱭᱟᱹ ᱫᱚ ᱱᱚᱣᱟ ᱠᱟᱱᱟ ᱡᱮ ᱯᱚᱭᱥᱟ ᱵᱮᱜᱚᱨ ᱪᱮᱫ ᱦᱚᱸ ᱵᱟᱝ ᱠᱟᱱᱟ ᱱᱚᱣᱟ ᱫᱚ ᱦᱮᱸ ᱵᱟᱝ ᱟᱵᱮᱱ ᱡᱟᱦᱱᱟᱜ ᱜᱮ ᱡᱟᱦᱟᱸ ᱪᱤᱠᱟᱹᱭ ᱵᱮᱱ ᱯᱚᱭᱥᱟ ᱛᱚ ᱞᱟᱹᱠᱛᱤ ᱟᱵᱮᱱᱟ ᱾ ᱟᱵᱮᱱ ᱚᱱᱟᱜ ᱠᱷᱚᱱᱟᱜ ᱵᱮᱱ ᱩᱰᱩᱠ ᱟᱠᱟᱱ ᱥᱮ ᱯᱩᱭᱥᱟᱹ ᱫᱚ ᱞᱟᱹᱠᱛᱤᱭᱟᱵᱮᱱᱟᱜ ᱡᱟᱦᱟᱸ ᱛᱮᱵᱮᱱ ᱪᱟᱞᱟᱜ ᱟᱹᱵᱤᱱ ᱡᱩᱫᱤ ᱵᱮᱱ ᱢᱚᱱᱮᱭ ᱫᱟ ᱟᱞᱤᱧ ᱥᱟᱭᱠᱮᱞ ᱛᱮᱞᱤᱧ ᱪᱟᱞᱟᱜ ᱥᱟᱭᱠᱮᱞ ᱛᱮ ᱡᱩᱫᱤ ᱵᱮᱱ ᱢᱚᱱᱮᱭᱟ ᱚᱱᱟ ᱞᱟᱹᱜᱤᱫ ᱯᱩᱭᱥᱟ ᱞᱟᱜᱟᱼᱟ ᱪᱮᱫ ᱞᱮᱠᱟ ᱧᱮᱞ ᱢᱮ ᱵᱤᱱ ᱪᱟᱞᱟᱜ ᱠᱟᱱᱟ ᱵᱤᱱ ᱪᱟᱞᱟᱣᱛᱮ ᱟᱹᱵᱤᱱᱟᱜ ᱢᱤᱫᱴᱟᱝ ᱥᱟᱭᱠᱮᱞ ᱯᱟᱢ ᱚᱴᱮᱡ ᱮᱱᱟ ᱦᱮᱸᱥᱮ ᱪᱤᱠᱟᱹᱭᱟᱵᱮᱱ ᱚᱸᱰᱮ ᱟᱵᱮᱱ ᱚᱱᱟ ᱥᱟᱹᱨᱟᱹᱭ ᱞᱟᱜᱟᱣ ᱵᱮᱱᱟ ᱥᱟᱹᱨᱟᱹᱭ ᱞᱟᱹᱜᱤᱫ ᱪᱮᱫ ᱯᱩᱭᱥᱟᱹ ᱞᱟᱜᱟᱣ ᱵᱮᱱᱟ ᱟᱹᱵᱤᱱ ᱫᱚ ᱚᱸᱰᱮ ᱫᱚ ᱟᱹᱵᱤᱱᱟᱜ ᱠᱟᱛᱷᱟ ᱛᱮᱫᱚ ᱵᱟᱠᱚ ᱥᱟᱹᱨᱟᱹᱭ ᱛᱟᱵᱤᱱᱟ ᱯᱩᱭᱥᱟ ᱵᱤᱱ ᱮᱢᱟ ᱠᱚᱣᱟ ᱛᱚᱵᱮᱱᱟᱠᱚ ᱥᱟᱹᱨᱟᱹᱭᱟ ᱚᱱᱠᱟ ᱜᱮ ᱟᱭᱢᱟ ᱟᱭᱢᱟ ᱱᱚᱝᱠᱟᱱᱟᱜ ᱦᱮᱸ ᱢᱮᱱᱟᱜ ᱠᱟᱫᱟ ᱡᱟᱦᱟᱸ ᱫᱚ ᱟᱵᱮᱱ ᱫᱚ ᱯᱚᱭᱥᱟ ᱵᱮᱜᱚᱨ ᱫᱚ ᱪᱮᱫ ᱨᱮ ᱜᱮ ᱵᱟᱝ ᱟᱫᱚ ᱚᱱᱟ ᱚᱠᱛᱚ ᱨᱮ ᱱᱟᱦᱟᱜ ᱡᱩᱜᱽ ᱨᱮ ᱫᱚ ᱠᱤᱱᱛᱩ ᱯᱚᱭᱥᱟ ᱫᱚ ᱟᱰᱤ ᱜᱮ ᱟᱰᱤ ᱜᱮ ᱞᱟᱠᱛᱤ
ᱡᱮᱢᱚᱱ ᱢᱤᱫᱴᱮᱱ ᱞᱤᱧ ᱞᱟᱹᱭᱟ ᱦᱳᱭ ᱡᱮᱢᱚᱱ ᱢᱤᱫ ᱢᱤᱫᱴᱮᱱ ᱞᱤᱧ ᱞᱟᱹᱭᱟ ᱡᱮ ᱟᱵᱮᱱ ᱡᱩᱫᱤ ᱯᱚᱭᱥᱟ ᱡᱩᱫᱤ ᱵᱟᱹᱱᱩᱜ ᱛᱟᱵᱮᱱᱟ ᱟᱨ ᱟᱹᱛᱩ ᱫᱤᱥᱚᱢ ᱨᱮᱵᱮᱱ ᱛᱟᱦᱮᱱᱚᱜ ᱠᱟᱱᱟ ᱥᱮ ᱵᱟᱡᱟᱨ ᱫᱤᱥᱚᱢ ᱨᱮᱵᱮᱱ ᱛᱟᱦᱮᱱᱚᱜ ᱠᱟᱱᱟ ᱦᱳᱭ ᱥᱮ ᱟᱨ ᱡᱩᱫᱤ ᱯᱚᱭᱥᱟ ᱴᱟᱠᱟ ᱯᱚᱭᱥᱟ ᱢᱮᱱᱟᱜᱼᱟ ᱟᱵᱮᱱᱟᱜ ᱯᱚᱠᱮᱴ ᱨᱮᱥᱮ ᱟᱵᱤᱱᱟᱜ ᱵᱮᱝᱠ ᱵᱮᱞᱮᱱᱥ ᱢᱮᱱᱟᱜᱼᱟ ᱱᱟᱦᱜ ᱵᱮᱱ ᱠᱟᱢᱟᱣ ᱠᱟᱜᱼᱟ ᱥᱮ ᱵᱮᱱ ᱵᱤᱡᱽᱱᱮᱥ ᱠᱟᱜᱼᱟ ᱥᱮ ᱵᱮᱱ ᱡᱟᱦᱟᱸ ᱞᱮᱠᱟᱣ ᱠᱟᱜᱼᱟ ᱾ ᱡᱩᱫᱤ ᱟᱵᱤᱱ ᱴᱮᱱ ᱯᱚᱭᱥᱟ ᱴᱟᱠᱟ ᱢᱮᱱᱟᱜᱼᱟ ᱾ ᱛᱚ ᱟᱵᱮᱱ ᱴᱷᱮᱱ ᱯᱮᱲᱟ ᱯᱟᱹᱨᱣᱟᱹ ᱠᱚᱦᱚᱸ ᱠᱚ ᱟᱵᱮᱱ ᱨᱮᱥᱯᱮᱠᱴ ᱠᱚᱢᱟᱵᱮᱱᱟ ᱟᱨᱠᱚ ᱦᱤᱡᱩᱜᱼᱟ ᱟᱨᱠᱚ ᱱᱮᱣᱛᱟ ᱠᱚ ᱮᱢᱟᱵᱮᱱᱟ ᱟᱨ ᱱᱟᱦᱟᱜ ᱟᱛᱳ ᱨᱮᱱ ᱦᱚᱲ ᱦᱚᱸ ᱱᱟᱦᱟᱜ ᱨᱮᱥᱯᱮᱠᱴ ᱛᱮᱠᱚ ᱜᱟᱞᱢᱟᱨᱟᱣ ᱵᱮᱱᱟ ᱟᱨ ᱪᱮᱛᱟᱱ ᱨᱚᱲᱛᱮ ᱱᱟᱦᱱᱟᱜ ᱪᱮᱛᱟᱱ ᱡᱳᱨ ᱧᱚᱜ ᱵᱟᱠᱚ ᱨᱚᱲ ᱫᱟᱲᱮᱭᱟᱵᱮᱱᱟ ᱦᱚᱭ ᱥᱮ ᱡᱟᱦᱟᱱᱟᱜ ᱡᱤᱱᱤᱥ ᱜᱮ ᱢᱚᱸᱡᱽ ᱛᱮᱠᱚ ᱨᱚᱲ ᱜᱟᱞᱢᱟᱨᱟᱣ ᱵᱮᱱᱟ ᱟᱨᱦᱚᱸ ᱡᱮᱢᱚᱱ ᱟᱵᱮᱱ ᱡᱩᱫᱤ ᱠᱚᱲᱟ ᱦᱚᱲ ᱠᱟᱱᱟ ᱵᱮᱱ ᱛᱟᱦᱚᱞᱮ ᱟᱵᱮᱱ ᱡᱩᱫᱤ ᱴᱟᱠᱟ ᱯᱚᱭᱥᱟ ᱠᱚ ᱢᱮᱱᱟᱜ ᱛᱟᱵᱮᱱᱟ ᱛᱚ ᱟᱵᱮᱱ ᱫᱚ ᱦᱟᱸᱜ ᱵᱟᱹᱦᱩ ᱠᱚᱠᱚ ᱡᱟᱦᱟᱸᱭ ᱠᱚ ᱥᱮᱸᱫᱽᱨᱟᱭᱮᱫ ᱠᱚᱣᱟ ᱱᱟᱦᱟᱜ ᱡᱟᱶᱟᱭ ᱠᱚᱠᱚ ᱥᱮᱸᱫᱽᱨᱟᱭᱮᱫ ᱠᱚᱣᱟ ᱡᱟᱦᱟᱸᱭ ᱱᱟᱜ ᱩᱱᱠᱩ ᱦᱚᱸ ᱟᱵᱮᱱ ᱢᱚᱡᱽ ᱢᱚᱡᱽ ᱨᱤᱥᱛᱟ ᱠᱚᱠᱚ ᱟᱹᱜᱩᱣᱟ ᱵᱮᱱᱟ ᱱᱟᱦᱟᱜ ᱦᱳᱭᱥᱮ ᱟᱨ ᱚᱱᱟ ᱡᱤᱱᱤᱥ ᱜᱮ ᱡᱚᱫᱤ ᱯᱚᱭᱥᱟ ᱴᱟᱠᱟ ᱠᱚ ᱡᱩᱫᱤ ᱵᱟᱝ ᱛᱟᱦᱮᱱᱚᱜᱼᱟ ᱛᱚ ᱚᱱᱟ ᱫᱚ ᱱᱟᱦᱟᱜ ᱪᱮᱫ ᱞᱮᱠᱟ ᱛᱟᱦᱮᱱᱟ ᱟᱵᱮᱱ ᱡᱩᱫᱤ ᱯᱚᱭᱥᱟ ᱴᱟᱠᱟ ᱵᱟᱹᱱᱩᱜ ᱛᱟᱵᱮᱱᱟ ᱨᱮᱸᱜᱮᱡ ᱜᱮᱭᱟ ᱵᱮᱱ ᱛᱟᱦᱚᱞᱮ ᱟᱵᱮᱱ ᱨᱮᱱ ᱯᱮᱲᱟᱜᱮ ᱱᱟᱦᱟᱜ ᱟᱵᱮᱱ ᱜᱮ ᱩᱱᱟᱹᱜ ᱢᱚᱡᱽ ᱛᱮ ᱵᱟᱠᱚ ᱟᱫᱮᱞᱟ ᱵᱮᱱᱟᱣ ᱡᱚᱛᱚ ᱡᱤᱱᱤᱥ ᱨᱮ ᱡᱮᱢᱚᱱ ᱵᱟᱯᱞᱟᱨᱮ ᱡᱮᱢᱚᱱ ᱵᱟᱨᱛᱷᱰᱮ ᱯᱟᱨᱴᱤ ᱨᱮ ᱥᱮ ᱡᱟᱦᱟᱱᱟᱜ ᱜᱮ ᱚᱱᱠᱟᱱᱟᱜ ᱟᱭᱢᱟ ᱟᱹᱰᱤᱜᱟᱱ ᱡᱤᱱᱤᱥ ᱨᱮ ᱢᱮᱱᱟᱜᱼᱟ ᱱᱩᱭ ᱫᱚ ᱱᱟᱦᱟᱜ ᱪᱮᱫ ᱮᱢ ᱞᱟᱹᱭᱮᱭᱟ ᱱᱚᱣᱟ ᱠᱚᱨᱮ ᱫᱚ ᱨᱮᱸᱜᱮᱡ ᱦᱚᱲ ᱫᱚ ᱵᱟᱵᱚᱱ ᱤᱱᱵᱷᱤᱴᱮᱥᱮᱱ ᱠᱚᱣᱟ ᱱᱟᱦᱟᱜ ᱛᱷᱚᱲᱟ ᱥᱴᱮᱱᱰᱟᱨ ᱩᱱᱠᱩᱣᱟᱜ ᱢᱮᱱᱴᱮᱱ ᱠᱟᱛᱮᱫ ᱱᱟᱦᱟᱜ ᱩᱱᱠᱩ ᱠᱚ ᱦᱚᱦᱚ ᱟᱠᱚᱣᱟ ᱜᱟᱛᱮ ᱠᱚ ᱥᱮ ᱤᱭᱟᱹ ᱠᱚ ᱥᱮ ᱚᱱᱠᱟ ᱜᱟᱛᱮ ᱠᱚᱦᱚᱸ ᱡᱩᱫᱤ ᱢᱮᱱᱟᱜ ᱠᱚᱣᱟ ᱱᱟᱦᱟᱜ ᱩᱱᱟᱹᱜ ᱵᱟᱠᱚ ᱵᱷᱮᱞᱩ ᱵᱟᱠᱚ ᱮᱢᱟᱵᱮᱱᱟ ᱪᱮᱫᱟᱜ ᱡᱮ ᱩᱱᱠᱩ ᱫᱚ ᱦᱟᱜ ᱴᱟᱠᱟ ᱯᱚᱭᱥᱟ ᱢᱮᱱᱟᱜ ᱛᱟᱠᱚᱣᱟ ᱟᱨ ᱟᱵᱮᱱᱟᱜ ᱫᱚ ᱵᱟᱹᱱᱩᱜᱼᱟ ᱦᱳᱭᱥᱮ ᱟᱨ ᱡᱮᱢᱚᱱ ᱠᱟᱛᱷᱟ ᱦᱩᱭᱩᱜ ᱠᱟᱱᱟ ᱢᱤᱫᱴᱮᱱ ᱟᱛᱳ ᱥᱚᱢᱟᱡᱽ ᱨᱮ ᱱᱟᱦᱟᱜ ᱚᱱᱮ ᱚᱱᱠᱟ ᱟᱹᱰᱤ ᱡᱚᱞᱫᱤ ᱠᱚ ᱨᱚᱲ ᱜᱚᱫ ᱢᱮᱭᱟ ᱱᱟᱦᱟᱜ ᱦᱳᱭᱥᱮ ᱚᱱᱟᱛᱮ ᱤᱪᱪᱷᱟ ᱡᱩᱫᱤ ᱛᱟᱦᱮᱱᱟ ᱛᱟᱦᱚᱞᱮ ᱫᱚ ᱵᱟᱠᱚ ᱨᱚᱲ ᱫᱟᱲᱮᱭᱟᱵᱮᱱᱟ ᱚᱠᱚᱭ ᱦᱚᱸ ᱱᱚᱣᱟ ᱢᱤᱫᱴᱮᱱ ᱡᱤᱱᱤᱥ ᱠᱟᱱᱟ ᱡᱩᱫᱤ ᱯᱚᱭᱥᱟ ᱟᱵᱮᱱᱟᱜ ᱯᱚᱠᱮᱴ ᱨᱮ ᱢᱮᱱᱟᱜᱼᱟ ᱛᱚ ᱟᱵᱮᱱ ᱛᱟᱭᱱᱚᱢ ᱛᱟᱭᱱᱚᱢ ᱛᱮ ᱟᱛᱩ ᱨᱮᱱ ᱦᱚᱲ ᱦᱚᱸ ᱥᱮ ᱫᱤᱥᱚᱢ ᱨᱮᱱ ᱦᱚᱲ ᱵᱮᱱ ᱟᱹᱪᱩᱨ ᱫᱟᱲᱮᱭᱟ ᱠᱚᱣᱟ ᱟᱨ ᱡᱩᱫᱤ ᱯᱚᱭᱥᱟ ᱵᱟᱹᱱᱩᱜᱼᱟ ᱛᱚᱵᱮ ᱩᱱᱠᱩ ᱴᱷᱮᱡ ᱟᱵᱮᱱ ᱡᱳᱲ ᱦᱟᱛ ᱠᱟᱛᱮ ᱟᱹᱪᱩᱨᱚᱜ ᱦᱩᱭᱩᱜ ᱛᱟᱵᱮᱱᱟ ᱱᱚᱜᱼᱚ ᱱᱚᱣᱟ ᱫᱚ ᱥᱟᱹᱨᱤ ᱠᱟᱛᱷᱟ ᱠᱟᱱᱟ ᱱᱤᱭᱟᱹ ᱡᱤᱱᱤᱥ ᱫᱚ ᱱᱟᱦᱟᱜ ᱢᱤᱫᱴᱮᱱ ᱯᱷᱤᱞᱢᱤ ᱨᱮᱦᱚᱸ ᱧᱮᱞᱚᱜ ᱠᱟᱱ ᱜᱮᱭᱟ ᱯᱷᱤᱞᱢᱤ ᱫᱩᱱᱤᱭᱟ ᱨᱮᱦᱚᱸ ᱩᱫᱩᱜ ᱵᱟᱲᱟᱭᱮᱫ ᱠᱟᱱ ᱜᱮᱭᱟ ᱵᱳᱭ ᱠᱚᱨᱮ ᱢᱮᱱᱠᱷᱟᱱ ᱱᱚᱣᱟ ᱫᱚ ᱨᱤᱭᱮᱞᱤᱴᱤ ᱠᱟᱱᱟ ᱡᱟᱦᱟᱸᱭ ᱦᱚᱲ ᱴᱷᱮᱡ ᱯᱚᱭᱥᱟ ᱢᱮᱱᱟᱜᱼᱟ ᱠᱟᱹᱣᱰᱤ ᱢᱮᱱᱟᱜᱼᱟ ᱩᱱᱤ ᱦᱚᱲ ᱜᱮ ᱱᱚᱣᱟ ᱫᱤᱥᱚᱢ ᱨᱮᱫᱚ ᱢᱟᱱᱮ ᱠᱷᱩᱥᱤ ᱨᱟᱹᱥᱠᱟᱹ ᱢᱮᱱᱟᱭᱟ ᱤᱧᱟᱹᱜ ᱢᱚᱱᱮ ᱛᱮᱫᱚ ᱟᱨ ᱚᱱᱠᱟ ᱦᱚᱲᱢᱚ ᱛᱟᱠᱞᱤᱯ ᱥᱮ ᱫᱩᱠ ᱴᱮᱱᱥᱮᱱ ᱢᱟ ᱡᱚᱛᱚ ᱦᱚᱲᱟᱜ ᱞᱟᱭᱤᱯᱷ ᱨᱮᱜᱮ ᱛᱟᱦᱮᱱᱚᱜ ᱠᱟᱱ ᱜᱮ ᱦᱳᱭᱥᱮ ᱪᱮᱫ ᱵᱮᱱ ᱦᱩᱫᱤᱥᱚᱜ ᱠᱟᱱᱟ
ᱮᱠᱟᱞ ᱮᱠᱟᱞ ᱱᱚᱣᱟ ᱫᱚ ᱥᱟᱹᱨᱤ ᱠᱟᱛᱷᱟ ᱠᱟᱱ ᱜᱮᱭᱟ ᱪᱮᱫᱟᱜ ᱵᱟᱝ ᱢᱟ ᱱᱤᱡᱮ ᱦᱚᱸ ᱚᱱᱠᱟ ᱧᱮᱞ ᱦᱩᱭ ᱠᱟᱱᱟ ᱪᱮᱫᱟᱜ ᱵᱟᱝ ᱢᱟ ᱟᱵᱮᱱ ᱧᱮᱞ ᱵᱤᱱ ᱱᱚᱰᱮ ᱜᱟᱛᱮ ᱜᱮ ᱦᱩᱭᱪᱚᱝ ᱟᱨ ᱱᱚᱸᱰᱮ ᱟᱵᱮᱱ ᱡᱟᱦᱟᱸᱭ ᱜᱮ ᱱᱚᱜᱼ ᱟᱵᱮᱱ ᱞᱮᱠᱟ ᱡᱟᱦᱟᱸ ᱠᱚ ᱯᱮᱲᱟ ᱯᱟᱹᱲᱦᱟᱹ ᱠᱚ ᱢᱮᱱᱟᱜ ᱠᱟᱜ ᱠᱚᱣᱟ ᱥᱟᱨᱟ ᱮᱢᱟᱱᱛᱮᱱ ᱠᱚ ᱡᱟᱦᱟᱸᱭ ᱠᱚ ᱢᱮᱱᱟᱜ ᱠᱟᱜ ᱠᱚᱣᱟ ᱥᱮ ᱚᱱᱠᱟ ᱦᱚᱸᱜ ᱚᱭ ᱯᱩᱭᱥᱟᱹ ᱟᱵᱤᱱ ᱴᱷᱮᱱ ᱛᱟᱦᱮᱸᱱᱟ ᱪᱮᱫ ᱦᱟᱹᱵᱤᱡ ᱩᱱ ᱦᱟᱹᱵᱤᱡ ᱜᱮ ᱟᱵᱮᱱ ᱫᱚᱠᱚ ᱟᱹᱰᱤ ᱡᱩᱛ ᱠᱚ ᱨᱚᱲ ᱞᱟᱸᱫᱟ ᱟᱵᱮᱱᱟ ᱡᱚᱠᱷᱚᱱ ᱠᱷᱟᱱ ᱜᱮ ᱟᱠᱚ ᱵᱩᱡᱟ ᱡᱮ ᱱᱩᱭ ᱴᱷᱮᱱ ᱫᱚ ᱚᱱᱠᱟ ᱯᱩᱭᱥᱟᱹ ᱠᱚ ᱵᱟᱹᱱᱩᱜ-ᱟ ᱛᱟᱦᱞᱮ ᱩᱱᱠᱩ ᱫᱚ ᱛᱚᱠᱷᱚᱱ ᱫᱚ ᱟᱵᱮᱱ ᱴᱷᱮᱱ ᱫᱚ ᱜᱟᱛᱮ ᱫᱚ ᱵᱟᱝ ᱥᱮ ᱜᱟᱛᱮ ᱫᱚ ᱵᱟᱝ ᱥᱮ ᱟᱨᱦᱚᱸ ᱡᱟᱦᱟᱸ ᱛᱤᱱᱟᱹᱜ ᱯᱮᱲᱟ ᱯᱟᱹᱲᱦᱟᱹ ᱠᱚᱠᱚ ᱛᱟᱦᱮᱱᱟ ᱦᱮᱸᱥᱮ ᱚᱱᱮ ᱡᱟᱦᱟᱸ ᱵᱤᱱ ᱞᱟᱹᱭ ᱠᱮᱜ-ᱟ ᱡᱟᱦᱟᱱᱟᱜ ᱵᱤᱦᱟᱹ ᱵᱟᱯᱞᱟ ᱠᱚᱨᱮ ᱥᱮ ᱮᱢᱟᱱᱛᱮᱱᱟᱜ ᱡᱟᱱᱟᱢ ᱢᱟᱦᱟ ᱠᱚᱨᱮ ᱦᱮᱸ ᱥᱮ ᱱᱚᱝᱠᱟᱱᱟᱜ ᱠᱚᱨᱮ ᱟᱵᱤᱱ ᱡᱟᱦᱟᱸ ᱟᱸᱻ ᱱᱮᱶᱛᱟ ᱵᱮᱱ ᱧᱟᱢᱟ ᱥᱮ ᱚᱱᱟ ᱱᱮᱣᱛᱟ ᱦᱚᱸ ᱠᱤᱱᱛᱩ ᱵᱟᱝᱠᱚ ᱮᱢ ᱫᱟᱲᱮᱭᱟ ᱵᱮᱱᱟ ᱢᱟᱱᱮ ᱟᱥ ᱟᱥᱟ ᱜᱮ ᱵᱟᱠᱚ ᱟᱥᱟᱭᱟ ᱟᱵᱮᱱ ᱴᱷᱮᱱ ᱡᱮ, ᱱᱩᱭ ᱴᱷᱮᱜ ᱵᱟᱲᱟᱭᱟᱠᱚ ᱡᱮ ᱟᱵᱮᱱ ᱴᱷᱮᱡ ᱯᱩᱭᱥᱟ ᱵᱟᱹᱱᱩᱜᱼᱟ᱾ ᱡᱚᱠᱷᱚᱱ ᱟᱵᱤᱱ ᱴᱷᱮᱱ ᱯᱩᱭᱥᱟᱹ ᱵᱟᱝ ᱛᱟᱦᱮᱸᱱᱟ, ᱚᱱᱟ ᱨᱮᱱᱟᱜ ᱵᱷᱮᱞᱩ ᱜᱮ ᱵᱟᱹᱱᱩᱜ-ᱟ ᱟᱹᱵᱤᱱ ᱴᱷᱮᱱ ᱩᱱᱠᱩ ᱴᱷᱮᱱ᱾ ᱚᱱᱟ ᱤᱭᱟᱹᱛᱮ ᱠᱤᱱᱛᱩ ᱱᱟᱦᱟᱜ ᱫᱤᱱᱨᱮ ᱥᱟᱹᱨᱤ ᱜᱮ ᱯᱩᱭᱥᱟᱹ ᱛᱤᱱᱟᱹᱜ ᱞᱟᱹᱠᱛᱭᱟ ᱾ ᱟᱨ ᱚᱱᱮ ᱡᱟᱦᱟᱸ ᱟᱹᱛᱳ ᱫᱤᱥᱚᱢ ᱨᱮᱱᱟᱜ ᱡᱟᱦᱟᱸ ᱢᱟᱹᱱ ᱨᱮᱱᱟᱜ ᱠᱟᱛᱷᱟ ᱵᱤᱱ ᱞᱟᱹᱭ ᱠᱮᱜ-ᱟ ᱾ ᱚᱱᱟ ᱦᱚᱸ ᱟᱹᱰᱤ ᱞᱟᱹᱠᱛᱤ ᱢᱮᱱᱟᱜ-ᱟ, ᱢᱟᱹᱱ ᱦᱚᱸ ᱵᱟᱵᱮᱱ ᱧᱟᱢᱟ ᱡᱩᱫᱤ ᱟᱵᱮᱱ ᱵᱟᱵᱤᱱ ᱟᱸᱻᱴᱟᱠᱟ ᱯᱩᱭᱥᱟᱹ ᱵᱟᱹᱵᱤᱱ ᱠᱟᱢᱟᱣᱟ ᱠᱤᱱᱛᱩ ᱟᱛᱳ ᱫᱤᱥᱚᱢ ᱨᱮ, ᱚᱠᱟ ᱨᱮᱦᱚᱸ ᱢᱟᱹᱱ ᱵᱟᱵᱮᱱ ᱧᱟᱢᱼᱟ ᱾ ᱪᱤᱫᱟᱜ ᱵᱟᱝᱢᱟ ᱚᱱᱮ ᱧᱮᱞ ᱠᱟᱱᱟ, ᱡᱮ ᱟᱻᱻ ᱧᱮᱞ ᱵᱮᱱ ᱟᱱᱠᱟ ᱟᱞᱮ ᱟᱹᱛᱳ ᱠᱚᱨᱮ ᱦᱚᱸ ᱧᱮᱞ ᱵᱟᱲᱟ ᱦᱩᱭ ᱠᱟᱱᱟ ᱾ ᱡᱮ ᱡᱟᱦᱟᱸᱭ ᱠᱚᱣᱟᱜ ᱯᱩᱭᱥᱟᱹ ᱢᱮᱱᱟᱜ-ᱟ, ᱩᱱᱠᱩᱣᱟᱜ ᱠᱟᱛᱷᱟ ᱜᱮ ᱠᱤᱱᱛᱩ ᱟᱛᱳ ᱨᱮᱫᱚ ᱢᱟᱱᱟᱣ ᱵᱟᱛᱟᱜ-ᱟ᱾ ᱵᱟᱝᱠᱷᱟᱱ ᱫᱚ ᱟᱵᱮᱱ ᱡᱩᱫᱤ ᱯᱩᱭᱥᱟᱹ ᱵᱟᱹᱱᱩᱜ-ᱟ ᱟᱨ ᱟᱹᱵᱤᱱ ᱵᱤᱱ ᱨᱮᱸᱜᱮᱡ ᱜᱮᱭᱟ ᱡᱟᱦᱟᱸ ᱛᱤᱱᱟᱹᱜ ᱵᱷᱟᱹᱜᱮ ᱠᱟᱛᱷᱟ ᱜᱮ ᱞᱟᱹᱭ ᱵᱮᱱ ᱟᱵᱤᱱᱟᱜ ᱠᱟᱛᱷᱟ ᱚᱠᱚᱭ ᱦᱚᱸ ᱵᱟᱠᱚ ᱟᱸᱡᱚᱢᱟ᱾ ᱟᱫᱚ ᱤᱧᱟᱹᱜ ᱤᱭᱟᱹᱛᱮ ᱢᱟᱱᱮ ᱯᱩᱭᱥᱟᱹ ᱫᱚ, ᱥᱟᱹᱨᱤᱜᱮ ᱟᱹᱰᱤ ᱜᱮ ᱞᱟᱹᱠᱛᱤ ᱢᱮᱱᱟᱜ ᱠᱟᱫᱟ ᱾ ᱟᱨ ᱱᱟᱦᱟᱜ ᱫᱤᱱᱨᱮ ᱡᱚᱫᱤ ᱯᱩᱭᱥᱟᱹ ᱵᱟᱵᱚᱱ ᱠᱟᱢᱟ ᱠᱤᱱᱛᱩ ᱟᱵᱚᱣᱟᱜ ᱥᱚᱝᱥᱟᱨ ᱥᱮ ᱟᱵᱚ ᱦᱟᱯᱮᱱ ᱫᱤᱱ ᱡᱟᱦᱟᱸ ᱛᱤᱥ ᱵᱟᱝ ᱡᱟᱦᱟᱸ ᱛᱤᱥᱚᱜ ᱟᱵᱚ ᱫᱚ ᱢᱤᱫᱴᱟᱝ ᱚᱲᱟᱜ ᱟᱨ ᱜᱚᱝᱠᱮ ᱵᱚᱱ ᱟᱹᱜᱩᱭᱮᱭᱟ ᱾ ᱟᱨ ᱩᱱᱤ ᱡᱮ ᱩᱱᱤ ᱥᱟᱶ ᱡᱤᱭᱚᱱ ᱵᱚᱱ ᱠᱷᱟᱸᱰᱟᱣᱟ ᱚᱱᱟ ᱞᱮᱠᱟ ᱦᱚᱸ ᱟᱵᱚ ᱠᱩᱲᱟᱹᱣ ᱵᱟᱝ ᱠᱩᱲᱟᱹᱜ ᱛᱟᱵᱚᱱᱟ ᱦᱮᱸ ᱥᱮ ᱵᱟᱝ ᱜᱚᱝᱠᱮ?
ᱦᱳᱭ ᱟᱨ ᱞᱟᱹᱠᱛᱤ ᱡᱤᱱᱤᱥ ᱫᱚ ᱠᱟᱱᱟ ᱡᱮᱢᱚᱱ ᱱᱤᱛ ᱠᱟᱛᱮᱜ ᱵᱚᱱ ᱧᱮᱞᱮᱜ ᱠᱟᱱᱟ ᱾ ᱱᱮᱛᱟᱨ ᱫᱚ ᱱᱟᱦᱟᱜ ᱯᱚᱭᱥᱟ ᱨᱮᱭᱟᱜ ᱠᱚᱢᱯᱤᱴᱤᱥᱮᱱ ᱦᱚᱸ ᱪᱟᱞᱟᱜ ᱠᱟᱱᱟ ᱦᱳᱭ ᱥᱮ᱾ ᱢᱤᱫᱴᱮᱱ ᱟᱛᱳ ᱨᱮ ᱡᱩᱫᱤ ᱵᱚᱱ ᱧᱮᱞᱟ ᱡᱩᱫᱤ ᱢᱤᱫᱴᱮᱱ ᱦᱚᱲ ᱡᱩᱫᱤ ᱵᱟᱭᱤᱠᱮ ᱦᱟᱛᱟᱣ ᱠᱮᱜ-ᱟ, ᱢᱚᱴᱚᱨ ᱥᱟᱭᱠᱮᱞᱮ ᱦᱟᱛᱟᱣ ᱠᱮᱜ-ᱟ ᱛᱟᱦᱚᱞᱮ ᱩᱱᱤ ᱯᱚᱭᱥᱟ ᱛᱮᱜᱮᱭ ᱦᱟᱛᱟᱣ ᱠᱟᱜ-ᱟ, ᱱᱟᱦᱟᱜ ᱩᱱᱤ ᱫᱚ ᱫᱷᱟᱨ ᱛᱮᱫᱚ ᱵᱟᱭ ᱦᱟᱛᱟᱣ ᱠᱟᱜ-ᱟ, ᱱᱟᱦᱟᱜ ᱟᱫᱚ ᱦᱟᱸᱜ ᱠᱚᱢᱯᱤᱴᱤᱥᱮᱱ ᱫᱚ ᱱᱚᱜ-ᱚᱜ ᱱᱚᱝᱠᱟ ᱪᱟᱞᱟᱜ ᱠᱟᱱᱟ, ᱯᱚᱭᱥᱟ ᱠᱟᱢᱟᱣ ᱨᱮᱭᱟᱜ ᱫᱚ ᱱᱟᱜ ᱡᱮ ᱩᱱᱤ ᱡᱩᱫᱤ ᱜᱟᱹᱰᱤ ᱦᱟᱛᱟᱣ ᱠᱮᱜ ᱠᱷᱟᱱ ᱱᱟᱜ, ᱛᱟᱦᱚᱞᱮ ᱩᱱᱤ ᱦᱚᱸ ᱮᱴᱟᱜ ᱦᱚᱲ ᱦᱚᱸ ᱚᱱᱟ ᱜᱟᱹᱰᱤ ᱦᱟᱛᱟᱣ ᱨᱮᱭᱟᱜ ᱠᱩᱨᱩᱢᱩᱴᱩᱭᱟ ᱤᱧ ᱦᱚᱧ ᱦᱟᱛᱟᱣᱼᱟ, ᱪᱮᱫᱟᱜ ᱡᱮ ᱟᱨ ᱱᱚᱣᱟ ᱡᱤᱱᱤᱥ ᱫᱚ ᱦᱟᱸᱜ ᱟᱹᱰᱤ ᱱᱟᱯᱟᱭ ᱡᱤᱱᱤᱥ ᱠᱟᱱ ᱜᱮᱭᱟ ᱾ ᱩᱱᱤ ᱡᱚᱠᱷᱚᱱᱮ ᱦᱟᱛᱟᱣ ᱫᱟᱲᱤᱜ ᱠᱟᱱᱟ ᱠᱤᱨᱤᱧ ᱫᱟᱲᱮᱜ ᱠᱟᱱᱟᱭ ᱩᱱᱤ ᱦᱚᱸ ᱢᱟᱹᱱᱢᱤ ᱠᱟᱱ ᱜᱮᱭᱟᱭ ᱟᱨ ᱤᱧ ᱦᱚᱸᱧ ᱢᱟᱹᱱᱢᱤ ᱠᱟᱱ ᱜᱮᱭᱟ ᱾ ᱛᱟᱦᱚᱞᱮ ᱚᱠᱟᱴᱷᱮᱡ ᱪᱤ ᱵᱟᱹᱧ ᱪᱤᱠᱟᱹ ᱫᱟᱲᱜ ᱠᱟᱱᱛᱮ ᱵᱟᱹᱧ ᱦᱟᱛᱟᱣ ᱫᱟᱲᱮᱜ ᱚᱱᱟᱛᱮ ᱢᱤᱫᱴᱮᱱ ᱠᱚᱢᱯᱤᱴᱤᱥᱮᱱ ᱨᱮ ᱪᱟᱞᱟᱜ ᱠᱟᱱᱟ, ᱟᱨ ᱚᱱᱟ ᱪᱚᱞᱛᱤ ᱛᱮ ᱱᱟᱦᱟᱜ ᱩᱱᱤ ᱦᱚᱸ ᱢᱮᱦᱱᱚᱛᱮᱜ ᱠᱟᱱᱟᱭ ᱠᱟᱹᱢᱤᱭᱮᱜ ᱠᱟᱱᱟᱭ ᱟᱨ ᱯᱚᱭᱥᱟᱭ ᱟᱨᱡᱟᱣᱮᱜ ᱠᱟᱱᱟ, ᱟᱨ ᱱᱟᱦᱟᱜ ᱩᱱᱤ ᱦᱚᱸ ᱧᱮᱞᱟᱢ ᱛᱷᱚᱲᱟ ᱫᱤᱱ ᱵᱟᱫ ᱠᱷᱟᱡ ᱜᱮ ᱱᱟᱦᱟᱜ ᱩᱱᱤ ᱦᱚᱸ ᱜᱟᱹᱰᱤ ᱠᱤᱨᱤᱧᱟ᱾ ᱟᱨ ᱱᱟᱦᱟᱜ ᱩᱱᱤ ᱦᱚᱸ ᱚᱱᱠᱟ ᱜᱮ ᱩᱱᱤ ᱞᱮᱠᱟᱭ ᱜᱟᱹᱰᱤ ᱠᱚ ᱥᱮ ᱜᱷᱚᱲᱟ ᱡᱟᱦᱟᱱᱟᱜ ᱜᱮ ᱱᱟᱦᱟᱜ ᱚᱱᱠᱟᱱ ᱡᱤᱱᱤᱥ ᱢᱟᱱᱮ ᱢᱮᱱᱟᱜ ᱚᱱᱟᱭ ᱦᱟᱛᱟᱣᱟ ᱡᱮᱢᱚᱱ ᱢᱤᱫ ᱵᱟᱨ ᱠᱚᱲᱟ ᱱᱟᱦᱟᱜ ᱟᱞᱮ ᱟᱹᱛᱩ ᱠᱚᱨᱮᱱ ᱧᱮᱞ ᱵᱟᱲᱟ ᱠᱮᱫ ᱠᱚᱣᱟ ᱱᱟᱦᱟᱜ ᱡᱮᱢᱚᱱ ᱚᱲᱟᱜ ᱠᱚ ᱫᱩᱣᱟᱹᱨ ᱠᱚᱫᱚ, ᱱᱟᱦᱟᱜ ᱚᱱᱟ ᱩᱱᱟᱹᱜ ᱤᱭᱟᱹ ᱫᱚ ᱱᱟᱦᱟᱜ ᱵᱟᱹᱱᱩᱜ-ᱟ ᱾ ᱟᱨ ᱢᱮᱱᱠᱷᱟᱱ ᱱᱟᱦᱟᱜ ᱩᱱᱤ, ᱫᱚ ᱱᱟᱦᱟᱜ ᱚᱱᱟ ᱟᱭᱯᱷᱳᱱ ᱱᱟᱦᱟᱜ ᱠᱤᱨᱤᱧ ᱚᱱᱟ ᱟᱭᱯᱷᱳᱱ ᱯᱷᱳᱨᱴᱤᱱ ᱱᱟᱦᱟᱸᱜ ᱠᱤᱨᱤᱧ ᱠᱟᱫᱟ ᱾ ᱛᱚ ᱚᱱᱟ ᱡᱩᱫᱤ ᱟᱭᱯᱷᱳᱱ ᱯᱷᱳᱨᱴᱤᱱ ᱱᱟᱦᱟᱜ ᱠᱤᱨᱤᱧ ᱠᱟᱜ-ᱟ ᱚᱱᱟ ᱦᱚᱸ ᱱᱟᱱᱟᱜ ᱤᱱᱥᱴᱚᱞᱢᱮᱱᱴ ᱠᱟᱛᱮ ᱮ ᱠᱤᱨᱤᱧ ᱠᱟᱜ-ᱟ, ᱤᱭᱟᱹ ᱠᱟᱛᱮᱫ ᱱᱟᱦᱟᱜ ᱟᱫᱚ ᱚᱱᱟ ᱡᱤᱱᱤᱥᱴᱟᱜ ᱵᱟᱠᱚ ᱵᱩᱡᱽ ᱫᱟᱲᱮᱭᱟᱜ ᱠᱟᱱᱟ ᱯᱚᱭᱥᱟ ᱢᱟᱱᱮ ᱚᱠᱟᱨᱮ ᱥᱟᱹᱦᱤ ᱡᱟᱭᱜᱟ ᱨᱤᱧ ᱞᱟᱜᱟᱣ ᱞᱮᱠᱷᱟᱡ ᱥᱟᱹᱦᱤ ᱦᱩᱭᱩᱜ-ᱟ,? ᱡᱮᱢᱚᱱ ᱢᱤᱫᱴᱮᱱ ᱯᱚᱭᱥᱟ ᱯᱚᱭᱥᱟ ᱧᱟᱢ ᱠᱮᱫᱟ ᱩᱱᱟᱹᱜ, ᱚᱱᱟᱛᱮ ᱡᱩᱫᱤ ᱥᱩᱠᱨᱤ ᱯᱟᱞᱚᱱ ᱡᱩᱫᱤ ᱮᱦᱚᱵ ᱞᱮᱠᱷᱟᱡ ᱥᱮ ᱢᱩᱨᱜᱤ ᱯᱟᱞᱚᱱ ᱢᱩᱨᱜᱤ ᱯᱟᱞᱚᱱ ᱫᱚ ᱟᱪᱪᱷᱟ ᱵᱟᱝ ᱱᱟᱦᱟᱜ ᱟᱵᱚ ᱥᱩᱠᱨᱤ ᱯᱟᱞᱚᱱ ᱜᱮ ᱡᱩᱫᱤ ᱮᱦᱚᱵ ᱞᱮᱠᱷᱟᱱ ᱦᱟᱸᱜ, ᱛᱟᱦᱚᱞᱮ ᱚᱱᱟ ᱯᱚᱭᱥᱟ ᱛᱮ ᱩᱱᱤ, ᱚᱱᱠᱟᱱᱟᱜ ᱵᱤᱥᱴᱤ ᱟᱭᱯᱷᱳᱱ ᱦᱟ ᱛᱟᱲᱟ ᱛᱟᱲᱤ ᱜᱮᱭᱟ ᱦᱳᱭ ᱥᱮ, ᱥᱩᱠᱨᱤ ᱯᱟᱞᱚᱱ ᱡᱩᱫᱤ ᱵᱤᱡᱽᱱᱮᱥ ᱨᱮ ᱢᱤᱫ ᱫᱷᱟᱣ ᱥᱟᱠᱥᱮᱥ ᱦᱩᱭᱮᱱ ᱛᱟᱭᱟ ᱦᱳᱭ᱾
ᱧᱮᱞ ᱦᱩᱭ ᱠᱟᱱᱟ ᱦᱮᱸ ᱥᱮ, ᱡᱟᱦᱟ ᱞᱮᱠᱟ ᱵᱮᱱ ᱞᱟᱹᱭ ᱠᱮᱜ-ᱟ᱾ ᱚᱱᱟ ᱫᱚ ᱠᱤᱱᱛᱩ ᱟᱞᱮ ᱟᱛᱳ ᱨᱮᱦᱚᱸ ᱱᱚᱝᱠᱟ ᱧᱮᱞ ᱠᱟᱱᱟ ᱦᱮᱸ ᱥᱮ, ᱚᱱᱠᱟ ᱧᱮᱞᱵᱮ ᱚᱲᱟᱜ ᱨᱮᱫᱚ ᱪᱮᱫ ᱦᱚᱸ ᱵᱟᱹᱱᱩᱜ ᱛᱟᱭᱟ ᱦᱮᱥ ᱠᱤᱱᱛᱩ ᱩᱱᱤ ᱚᱲᱟᱜ ᱨᱮᱱᱟᱜ ᱟᱸᱻᱻ ᱞᱟᱡᱽ ᱨᱮᱸᱜᱮᱡ ᱠᱷᱟᱹᱛᱤᱨ ᱩᱱᱤ ᱵᱟᱦᱤᱨᱮ ᱫᱤᱥᱚᱢ ᱤᱭᱟᱹ ᱪᱟᱞᱟᱣ ᱱᱟᱭ ᱠᱟᱹᱢᱤ ᱪᱟᱞᱟᱣ ᱱᱟᱭ᱾ ᱟᱨ ᱚᱱᱛᱮ ᱪᱤᱠᱟᱭᱮᱜᱼᱟᱭ ᱠᱟᱢᱤ ᱤᱭᱟᱹ ᱧᱩᱛᱩᱢ ᱛᱮ ᱠᱟᱹᱢᱤ ᱢᱟ ᱠᱟᱹᱢᱤᱭᱮᱜ ᱴᱷᱤᱠ ᱜᱮ ᱢᱮᱱᱠᱷᱟᱱ ᱩᱱᱤᱴᱟᱜ ᱩᱱᱤᱭᱟᱜ ᱤᱪᱪᱷᱟᱹ ᱫᱚ ᱪᱮᱜ ᱠᱟᱱᱟ ᱵᱟᱲᱟᱭᱟ ᱵᱮᱱ? ᱩᱱᱤ ᱫᱚ ᱦᱩᱭᱩᱜ ᱠᱟᱱᱟ ᱧᱮᱞᱵᱮᱱ ᱩᱱᱤ ᱦᱚᱭᱛᱚ, ᱟᱭ ᱟᱭᱟᱜ ᱤᱪᱪᱷᱟᱹ ᱞᱟᱹᱜᱤᱫ ᱮ ᱪᱟᱣ ᱠᱟᱱᱟ ᱚᱱᱟ ᱦᱚᱸ ᱦᱩᱭ ᱫᱟᱲᱮᱭᱟᱜᱼᱟ᱾ ᱱᱚᱸᱰᱮ ᱫᱚ ᱚᱲᱟᱜ ᱦᱚᱲ ᱴᱷᱮᱱ ᱞᱟᱹᱭ ᱴᱚ ᱠᱟᱜ ᱠᱟᱱᱟᱭ ᱡᱮ ᱦᱮᱸ ᱟᱵᱚᱣᱟᱜ ᱡᱟᱦᱟᱸ ᱟᱱᱟᱴ ᱮᱸᱴᱠᱮᱴᱚᱬᱮ ᱢᱮᱱᱟᱜᱼᱟ, ᱚᱱᱟ ᱠᱚ ᱛᱟᱦᱚᱞᱮ ᱤᱧ ᱯᱩᱭᱥᱟᱹᱧ ᱵᱷᱮᱡᱟᱭᱟ᱾ ᱠᱤᱱᱛᱩ ᱵᱟᱝ ᱩᱱᱤ ᱡᱚᱠ ᱩᱱᱤ ᱩᱱᱠᱩ ᱥᱟᱶ ᱵᱟᱭᱨᱮ ᱨᱮᱱ ᱜᱟᱛᱮ ᱠᱚ ᱥᱟᱶ ᱜᱟᱛᱮᱜᱼᱟᱭ ᱥᱮ, ᱛᱚᱠᱷᱚᱱ ᱩᱱᱤᱭᱟᱜ ᱢᱚᱱᱮᱨᱮ ᱟᱞᱟᱫᱟ ᱢᱤᱫᱴᱟᱝ ᱟᱨᱦᱚᱸ ᱱᱟᱣᱟ ᱢᱤᱜᱴᱟᱝ ᱠᱩᱠᱢᱩ ᱛᱮᱭᱟᱨᱚᱜᱼᱟ᱾ ᱪᱮᱜ ᱞᱮᱠᱟ ᱚᱱᱟ ᱫᱚ ᱢᱚᱱᱮᱭᱟᱭ ᱡᱮ ᱤᱥ ᱦᱚᱜᱼᱚᱭ ᱤᱧ ᱠᱟᱹᱢᱤᱭᱮᱫᱟ ᱱᱩᱱᱟᱹᱜ ᱜᱟᱱ ᱴᱟᱠᱟ ᱦᱩᱭᱩᱜ ᱠᱟᱱ ᱛᱤᱧᱼᱟ, ᱟᱨᱚ ᱚᱱᱟ ᱥᱳᱨ ᱥᱳᱯᱳᱨ ᱜᱟᱛᱮ ᱟᱡᱨᱮᱱ ᱡᱟᱦᱟᱸᱭ ᱢᱮᱱᱟᱜ ᱠᱚᱣᱟ, ᱩᱱᱠᱩ ᱧᱮᱞ ᱠᱚᱣᱟ ᱡᱮ ᱢᱟᱨᱟᱝ ᱢᱟᱨᱟᱝ ᱯᱷᱳᱱ ᱢᱮᱱᱟᱜ ᱛᱟᱠᱚᱣᱟ, ᱫᱟᱢᱤ ᱫᱟᱢᱤ ᱯᱷᱳᱱ, ᱟᱫᱚ ᱧᱮᱞ ᱵᱤᱱ ᱦᱚᱭᱛᱳ ᱢᱤᱫᱴᱟᱝ ᱢᱚᱴ ᱴᱚᱨ ᱥᱟᱭᱠᱮᱞ ᱢᱮᱱᱟᱜ ᱛᱟᱠᱚᱣᱟ᱾ ᱛᱟᱦᱞᱮ ᱪᱤᱠᱟᱹᱜᱼᱟ? ᱛᱚᱠᱷᱚᱱ ᱡᱟᱦᱟᱸᱭ ᱩᱱᱤ ᱢᱟᱹᱱᱢᱤ ᱩᱱᱤ ᱢᱟᱹᱱᱢᱤ ᱴᱷᱮᱱ ᱱᱚᱝᱠᱟᱱᱟᱜ ᱢᱤᱫᱴᱟᱱ ᱥᱤᱨᱡᱟᱹᱜᱼᱟ, ᱛᱟᱞᱦᱮ ᱡᱟᱹᱱᱤᱡ ᱪᱚᱝ ᱩᱱᱠᱩᱣᱟᱜ ᱡᱚᱠᱷᱚᱱ ᱱᱚᱣᱟ ᱢᱮᱱᱟᱜ ᱠᱟᱫᱟ ᱛᱟᱦᱞᱮ ᱤᱧᱦᱚᱸ ᱡᱩᱚᱫᱤ ᱱᱚᱣᱟᱧ ᱦᱟᱛᱟᱣᱟ ᱚᱠᱟ ᱞᱮᱠᱟᱜᱼᱟ ᱟᱫᱚ ᱩᱱᱤ ᱴᱷᱮᱱ ᱦᱚᱸ ᱚᱱᱠᱟᱱᱟᱜ ᱢᱤᱫᱴᱮᱱ ᱥᱤᱡᱟᱹᱜᱼᱟ᱾ ᱚᱱᱠᱟᱜᱮ ᱟᱞᱮ ᱟᱛᱳ ᱨᱮᱦᱚᱸ ᱠᱤᱱᱛᱩ ᱚᱱᱠᱟ ᱪᱮᱜ ᱦᱚᱸ ᱵᱟᱹᱱᱩᱜ ᱛᱟᱠᱚᱣᱟ ᱠᱤᱱᱛᱩ ᱩᱱᱤ ᱟᱹᱲᱟᱹᱭ ᱞᱟᱠᱷ ᱴᱟᱠᱟ ᱛᱮ ᱢᱤᱫᱴᱟᱝ ᱢᱚᱴᱚᱨ ᱥᱟᱭᱠᱮᱞᱮ ᱦᱟᱛᱟᱣ ᱠᱟᱫᱟ᱾ ᱢᱮᱱᱠᱷᱟᱱ ᱮᱠᱷᱚᱱᱳ ᱠᱤᱥᱛᱤ ᱪᱟᱞᱟᱜ ᱠᱟᱱ ᱜᱮᱛᱟᱭᱟ᱾ ᱡᱚᱠᱷᱚᱱ ᱚᱱᱟ ᱠᱤᱥᱛᱤᱢ ᱮᱢ ᱤᱫᱤᱭᱟ ᱦᱳᱭ ᱟᱫ
ᱚᱱᱟ ᱢᱟ ᱥᱟᱹᱨᱤ ᱠᱟᱛᱷᱟ ᱠᱟᱱ ᱜᱮ ᱜᱚᱝᱠᱮ᱾ ᱮᱸᱜ ᱡᱟᱦᱟᱸ ᱤᱭᱟᱹᱜ ᱠᱟᱱ ᱵᱚᱞᱮ ᱚᱱᱟ ᱠᱤᱥᱛᱤ ᱛᱮ ᱦᱟᱛᱟᱣ ᱠᱟᱛᱮᱫ ᱱᱟᱦᱟᱜ ᱩᱱᱤ ᱟᱨ ᱢᱤᱜ ᱵᱟᱨ ᱡᱟᱭᱜᱟ ᱨᱮᱱᱟᱜ ᱜᱚᱝᱠᱮ ᱟᱞᱮ ᱥᱮᱭᱟᱜ ᱡᱩᱫᱤᱧ ᱞᱟᱹᱭᱟᱢ ᱠᱷᱟᱱ ᱱᱚᱛᱮᱱ ᱠᱩ ᱜᱤᱫᱽᱨᱟᱹ ᱱᱟᱦᱟᱜ ᱪᱮᱜ ᱠᱚ ᱪᱤᱠᱟᱹᱭᱮᱫᱟ ᱢᱟᱱᱮ ᱥᱮᱫᱟᱭ ᱵᱟᱹᱵᱩ ᱛᱟᱠᱚ ᱦᱟᱯᱲᱟᱢ ᱛᱟᱠᱚ ᱠᱟ ᱱᱟᱦᱟᱜ ᱩᱱᱠᱩ ᱫᱟᱨᱮ ᱠᱚᱠᱚ ᱨᱚᱦᱚᱭᱴᱚ ᱟᱠᱟᱜᱼᱟ ᱢᱚᱡᱽ ᱢᱚᱡᱽ ᱫᱟᱨᱮ ᱟᱨ ᱱᱟᱦᱟᱜ ᱢᱤᱜᱵᱟᱨ ᱫᱚ ᱱᱟᱦᱟᱜ ᱦᱟᱲᱟᱢ ᱠᱚ ᱱᱟᱦᱟᱜ ᱚᱱᱟ ᱠᱷᱮᱛ ᱠᱩ ᱵᱟᱲᱜᱮ ᱠᱚᱫᱚ ᱱᱟᱦᱟᱜ ᱚᱱᱠᱟ ᱵᱟᱝ ᱛᱟᱦᱮᱸ ᱠᱟᱱ ᱛᱟᱠᱚ ᱛᱮ ᱨᱳᱰ ᱥᱟᱭᱤᱰ ᱥᱮᱫ ᱨᱮ ᱡᱟᱭᱜᱟ ᱟᱹᱰᱤ ᱟᱸᱴ ᱠᱚ ᱫᱚᱦᱚ ᱴᱚᱣ ᱠᱟᱜ ᱠᱚ ᱛᱷᱮᱱᱟ ᱟᱫᱚ ᱩᱱᱠᱩ ᱜᱤᱫᱽᱨᱟᱹ ᱫᱚ ᱦᱟᱸᱜ ᱪᱮᱫᱽ ᱠᱩ ᱪᱮᱠᱟᱭ ᱫᱟ ᱱᱤᱛᱚᱜ ᱫᱚ, ᱟᱡ ᱵᱟᱵᱟ ᱠᱚ ᱮᱜᱮᱨᱮ ᱫᱮ ᱠᱟᱱᱟ ᱤᱧ ᱫᱚ ᱜᱟᱹᱰᱤ ᱠᱤᱨᱤᱧᱟᱹᱧ ᱢᱮ, ᱤᱧ ᱫᱚ ᱱᱚᱣᱟ ᱦᱟᱛᱟᱣᱟᱹᱧ ᱢᱮ᱾ ᱡᱟᱭᱜᱟ ᱟᱠᱷᱨᱤᱧ ᱢᱮ ᱦᱟᱸᱰᱮᱱᱟᱜ ᱡᱟᱭᱜᱟ ᱠᱚ ᱤᱧ ᱠᱚ ᱢᱤᱛᱟᱹᱧ ᱠᱟᱱᱟ ᱟᱹᱷᱨᱤᱧ ᱟᱯᱮ ᱥᱮ ᱪᱮᱜ? ᱟᱨ ᱱᱤᱱᱟᱹᱜ ᱴᱟᱠᱟ ᱠᱟᱴᱷᱟ ᱮᱢᱟᱣ ᱠᱚ ᱢᱮ ᱱᱩᱱᱟᱹᱜ ᱴᱟᱠᱟ᱾ ᱦᱳᱭᱥᱮ ᱟᱫᱚ ᱩᱱᱠᱩ ᱜᱤᱫᱽᱨᱟᱹ ᱫᱚ ᱱᱟᱦᱟᱜ ᱚᱱᱮ ᱚᱱᱠᱟ ᱠᱟᱛᱮᱜ ᱠᱚ ᱯᱚᱭᱥᱟ ᱠᱚ ᱦᱟᱛᱟᱣᱮᱜ ᱠᱟᱱᱟ ᱟᱨ ᱚᱱᱟ ᱡᱟᱭᱜᱟ ᱠᱚ ᱟᱹᱷᱨᱤᱧᱮᱜ ᱠᱟᱱᱟ ᱟᱨ ᱚᱱᱟ ᱡᱟᱭᱜᱟ ᱯᱚᱭᱥᱟ ᱛᱮ ᱱᱟᱜ ᱜᱟᱹᱰᱤ ᱦᱟᱛ ᱦᱟᱛᱟᱣ ᱠᱟᱛᱮᱜ ᱠᱚ ᱫᱮᱜ ᱵᱟᱲᱟᱭ ᱠᱟᱱᱟ ᱱᱟᱦᱟᱜ ᱟᱨ ᱧᱮᱞ ᱠᱚᱣᱟ ᱵᱮᱱ ᱦᱟᱸᱜ ᱮᱠᱫᱚᱢ ᱟᱨ ᱚᱣᱟᱱ ᱯᱷᱟᱭᱤᱵ ᱥᱮ ᱠᱮᱴᱤᱭᱮᱢ, ᱟᱨᱦᱚᱸ ᱚᱱᱠᱟᱱᱟᱜ ᱜᱟᱹᱰᱤ ᱠᱚᱠᱚ ᱠᱤᱨᱤᱧ ᱵᱟᱲᱟᱣ ᱠᱟᱜᱼᱟ ᱦᱳᱭ᱾
ᱟᱫᱚ ᱱᱟᱦᱟᱜ ᱫᱤᱱ ᱫᱚ ᱪᱤᱠᱟᱹᱜ ᱠᱟᱱᱟ ᱱᱩᱠᱩ ᱦᱚᱜᱼᱚ ᱱᱟ ᱜᱟ